ᱦᱮᱞᱳ ᱦᱮᱸ ᱡᱚᱦᱟᱨ ᱜᱮ ᱜᱚᱢᱠᱮ ᱦᱚᱸ ᱪᱮᱫ ᱮᱢ ᱪᱮᱠᱟᱭᱮᱫ ᱛᱮ
ᱨᱚᱲ ᱠᱟᱹᱴᱤᱡ ᱟᱹᱰᱤ ᱵᱷᱤᱛᱤᱨ ᱟᱸᱡᱚᱢᱚᱜ
ᱚᱻ ᱢᱟᱱᱮ ᱵᱟᱭᱨᱮ ᱥᱮᱫ ᱨᱮ ᱢᱮᱱᱟᱥᱮᱫ ᱦᱟᱣᱟ ᱠᱚ ᱪᱟᱞᱟᱜ ᱠᱟᱱᱟ᱾
ᱦᱳᱭ ᱵᱟᱨᱦᱮ ᱨᱮ ᱦᱮᱱᱟᱜ ᱞᱤᱧᱟ
ᱦᱚᱸ ᱡᱮ ᱪᱮᱫ ᱠᱚ ᱪᱮᱠᱟ ᱵᱟᱲᱟ ᱦᱩᱭᱩᱜ ᱠᱟᱱᱟ᱾
ᱦᱳᱭ ᱱᱤᱛᱚᱜ ᱫᱚ ᱚᱲᱟᱜ ᱠᱚᱨᱮ ᱜᱮ ᱵᱟᱹᱛ
ᱦᱮᱸ
ᱵᱟᱹᱫᱽ ᱠᱟᱹᱢᱤ ᱠᱚ
ᱦᱮᱸ ᱡᱮ ᱡᱚᱢ ᱵᱟᱲᱟ ᱦᱩᱭᱱᱟ
ᱡᱚᱢ ᱵᱟᱲᱟ ᱵᱟᱝ ᱦᱩᱭ ᱟᱠᱟᱱᱟ᱾
ᱦᱚᱸ ᱛᱟᱦᱞᱮ ᱱᱤᱛᱚᱜ ᱫᱚ ᱢᱟᱴᱷ ᱥᱮᱫ ᱪᱟᱞᱟᱜ ᱦᱩᱭᱩᱜ ᱠᱟᱱᱟ ᱥᱮ ᱪᱮᱜ
ᱦᱳᱭ
ᱦᱮᱸ ᱛᱟᱦᱞᱮ ᱮᱠᱷᱚᱱ ᱫᱚ ᱪᱮᱫ ᱠᱚᱯᱮ ᱟᱹᱣᱲᱤ ᱟᱞᱮ ᱦᱚᱸ ᱚᱱᱠᱟ ᱜᱮ ᱢᱤᱫ ᱜᱷᱟᱹᱲᱤᱡ ᱯᱚᱨᱮ ᱦᱟᱸᱜ ᱡᱚᱢ ᱵᱟᱲᱟ ᱦᱩᱭᱩᱜᱼᱟ᱾
ᱦᱩᱸ
ᱛᱟᱨᱯᱚᱨᱮ ᱠᱟᱹᱢᱤ ᱠᱚ ᱮᱦᱚᱵ ᱦᱩᱭᱩᱜᱼᱟ᱾
ᱠᱟᱹᱢᱤ ᱠᱚ ᱯᱨᱟᱭ ᱦᱟᱸᱜ ᱦᱩᱲᱩ ᱨᱚᱦᱚᱭ ᱠᱚᱫᱚ ᱪᱟᱵᱟ ᱦᱤᱡᱩᱜ ᱠᱟᱱᱟ᱾
ᱚ ᱛᱚ ᱢᱟᱱᱮ ᱟᱹᱰᱤ ᱟᱭᱢᱟ ᱫᱤᱱ ᱨᱤᱜᱤ ᱯᱮ ᱞᱟᱜᱟᱣ ᱠᱟᱱᱟ ᱠᱟᱹᱢᱤ ᱫᱚ
ᱦᱳᱭ ᱦᱳᱭ
ᱚᱸᱻ
ᱟᱯᱮ ᱚᱱᱛᱮ ᱪᱮᱫ ᱞᱮᱠᱟ ᱠᱟᱹᱢᱤ ᱠᱚ
ᱟᱞᱮ ᱱᱚᱛᱮ ᱦᱚᱸ ᱚᱱᱠᱟᱜ ᱜᱮ ᱠᱟᱹᱢᱤ ᱠᱚᱫᱚ ᱢᱩᱪᱟᱹᱫ ᱥᱮᱫ ᱜᱮ ᱮᱠᱷᱚᱱ ᱫᱚ
ᱦᱩᱸ
ᱠᱟᱹᱴᱤᱡ ᱚᱱᱟ ᱤᱭᱟᱹ ᱛᱮᱠᱚ ᱫᱟᱜᱟ ᱛᱚ ᱟᱞᱮ ᱥᱮᱫ ᱫᱚ ᱚᱱᱟ ᱥᱟᱢᱟᱨᱥᱟᱞ ᱫᱚ ᱟᱨᱠᱤ ᱚᱱᱮ ᱥᱚᱨᱠᱟᱨ ᱠᱷᱚᱡ ᱜᱮ ᱢᱤᱫᱴᱮᱡ ᱯᱟᱢᱯ ᱠᱚ ᱮᱢ ᱠᱟᱱᱟ ᱢᱮᱥᱤᱱ ᱟᱨᱠᱤ ᱢᱮᱱᱟᱜᱼᱟ ᱚᱱᱟ ᱜᱟᱰᱟ ᱠᱷᱚᱱ ᱫᱟᱜ ᱨᱟᱠᱟᱵᱟ ᱟᱫᱚ ᱡᱚᱛᱚ ᱫᱤᱱ ᱟᱨᱠᱤ ᱵᱟᱝ ᱰᱩᱵᱟᱹᱜᱼᱟ ᱛᱚᱛᱚ ᱫᱤᱱ ᱢᱮᱥᱤᱱ ᱫᱚ ᱜᱟᱰᱟᱨ ᱜᱮ ᱛᱟᱦᱮᱱᱟ᱾ ᱟᱫᱚ ᱚᱸᱰᱮ ᱠᱷᱚᱡᱜ ᱯᱟᱢ ᱞᱟᱹᱴᱩ ᱢᱤᱫᱴᱮᱡ ᱯᱟᱢᱯ ᱢᱮᱥᱤᱱ ᱢᱮᱱᱟᱜᱼᱟ ᱟᱫᱚ ᱚᱱᱟᱛᱮᱜᱮ ᱫᱟᱜ ᱨᱟᱠᱟᱵᱼᱟ᱾ ᱜᱳᱚᱴᱟ ᱡᱟᱭᱜᱟ ᱚᱱᱟ ᱛᱮᱜᱮᱠᱚ ᱪᱟᱥ ᱵᱟᱥᱟ᱾
ᱦᱩᱸ᱾
ᱦᱩᱸ, ᱟᱨ ᱟᱯᱮ ᱥᱮᱫ ᱫᱚ ᱱᱚᱝᱠᱟ ᱡᱟᱦᱟᱸᱱᱟᱜ ᱵᱮᱵᱚᱥᱛᱟ ᱢᱮᱱᱟᱜᱼᱟ ᱥᱮ ᱪᱟᱥ ᱞᱟᱹᱜᱤᱫ?
ᱱᱚᱛᱮ ᱫᱚ ᱟᱞᱮ ᱱᱤᱭᱟᱹ ᱱᱟᱠᱷᱟ
ᱫᱚ ᱵᱟᱹᱱᱩᱜᱼᱟ ᱚᱱᱠᱟᱱᱟᱜ ᱞᱟᱹᱭ ᱢᱟᱱᱮ ᱞᱟᱛᱟᱨ ᱠᱷᱚᱡ ᱫᱟᱜ ᱨᱟᱠᱟᱵᱟᱜ ᱫᱚ ᱥᱮᱨᱚᱠᱚᱢ ᱫᱚ ᱵᱟᱹᱱᱩᱜᱼᱟ, ᱟᱞᱮ ᱠᱷᱚᱡ ᱛᱷᱚᱲᱟ ᱥᱟᱹᱜᱤᱧ ᱧᱚᱜ ᱢᱮᱱᱟᱜᱼᱟ᱾ ᱫᱟᱜ ᱠᱚ ᱞᱟᱛᱟᱨ ᱠᱷᱚᱡ ᱢᱟᱨᱥᱟᱞ ᱛᱮᱠᱚ ᱚᱱᱟᱠᱚ ᱪᱟᱥ ᱵᱟᱲᱟᱭ ᱜᱮᱭᱟ ᱫᱟᱜ ᱠᱚ ᱱᱤᱛᱚᱜ ᱡᱩᱫᱤ ᱵᱟᱭ ᱫᱟᱜ ᱞᱮᱠᱷᱟᱡ ᱡᱮᱢᱚᱱ ᱚᱱᱟ ᱠᱚ ᱨᱟᱠᱟᱵᱟ᱾
ᱦᱮᱸ᱾ ᱥᱟᱵᱽᱢᱟᱨᱥᱟᱞ ᱦᱚᱸ ᱢᱮᱱᱟᱜ ᱜᱮᱭᱟ, ᱟᱫᱚ ᱟᱞᱮ ᱫᱚ ᱡᱮᱦᱮᱛᱩ ᱚᱱᱟ ᱫᱚ ᱥᱚᱨᱠᱟᱨᱤ ᱯᱨᱚᱠᱚᱞᱯᱚ ᱜᱮ ᱠᱟᱱᱟ ᱛᱚ ᱫᱟᱜ ᱤᱭᱟᱹ ᱞᱟᱛᱟᱨ ᱠᱷᱚᱡ ᱞᱟᱛᱟᱨ ᱠᱷᱚᱡ ᱫᱚ ᱵᱟᱝᱼᱟ ᱚᱛ ᱞᱟᱛᱟᱨ ᱠᱷᱚᱡ ᱫᱚ ᱚᱱᱟ ᱫᱚ ᱤᱭᱟᱹ ᱠᱷᱚᱡ ᱤᱭᱟᱹ ᱨᱟᱠᱟᱜᱼᱟ ᱢᱟᱱᱮ ᱜᱟᱰᱟ ᱜᱟᱰᱟ ᱨᱮᱱᱟᱜ ᱫᱟᱜ ᱜᱤ ᱚᱱᱟ ᱜᱟᱰᱟ ᱨᱮᱱᱟᱜ ᱫᱟᱜ ᱜᱮ ᱚᱱᱟ ᱠᱮᱱᱮᱞ ᱠᱷᱚᱱ ᱡᱟᱦᱟᱸ ᱠᱚ ᱟᱲᱟᱜᱟ ᱟᱫᱚ ᱚᱱᱟ ᱠᱚ ᱡᱚᱛᱚ ᱫᱟᱜ ᱜᱟᱰᱟ ᱨᱮ ᱦᱤᱡᱩᱜᱼᱟ, ᱟᱫᱚ ᱚᱸᱰᱮ ᱠᱷᱚᱡ ᱟᱫᱚ ᱟᱞᱮ ᱚᱱᱟ ᱠᱚᱨᱮ ᱫᱚ ᱢᱮᱱᱟᱜᱼᱟ ᱫᱚᱥ ᱵᱟᱨᱚᱴᱤ ᱚᱱᱠᱟ ᱥᱚᱨᱠᱟᱨ ᱠᱷᱚᱡ ᱯᱟᱢᱯ ᱠᱚ ᱵᱟᱹᱭᱥᱟᱹᱣ ᱠᱟᱸᱜ ᱠᱚᱣᱟ, ᱟᱫᱚ ᱚᱱᱟ ᱯᱟᱢᱯ ᱫᱚ ᱢᱟᱱᱮ ᱤᱭᱟᱹ ᱢᱚᱴᱚᱨ ᱛᱮᱜᱮ ᱨᱟᱠᱟᱵᱼᱟ, ᱟᱫᱚ ᱚᱱᱟ ᱢᱚᱴᱚᱨ ᱨᱮᱱᱟᱜ ᱵᱤᱞ ᱦᱚᱸ ᱢᱟᱱᱮ ᱥᱚᱨᱠᱟᱨᱤ ᱡᱮᱦᱮᱛᱩ ᱴᱨᱟᱭᱵᱮᱞ ᱨᱮᱱᱟᱜ ᱠᱟᱱᱟ ᱛᱚ, ᱟᱫᱚ ᱚᱱᱟ ᱠᱷᱟᱹᱛᱤᱨ ᱛᱮ ᱵᱟᱨ ᱴᱟᱠᱟ ᱥᱮ ᱯᱮ ᱴᱟᱠᱟ ᱠᱚ ᱦᱟᱛᱟᱣᱟ ᱤᱭᱩᱱᱤᱴ᱾ ᱟᱹᱰᱤ ᱠᱚᱢ ᱜᱮᱭᱟ, ᱮᱭ ᱦᱤᱥᱟᱹᱵ ᱛᱮ ᱪᱟᱥᱵᱟᱥ ᱞᱟᱹᱜᱤᱫ ᱦᱚᱸ ᱢᱟᱱᱮ ᱡᱟᱦᱟᱸ ᱥᱟᱵᱽᱢᱟᱨᱥᱟᱞ ᱨᱮ ᱵᱤᱜᱷᱟᱹ ᱨᱮ ᱦᱳᱭᱛᱚ ᱵᱟᱨ ᱦᱟᱡᱟᱨ ᱠᱚ ᱦᱟᱛᱟᱣ ᱠᱷᱟᱡ, ᱟᱫᱚ ᱱᱤᱭᱟᱹ ᱵᱤᱜᱷᱟᱹ ᱨᱮ ᱯᱨᱟᱭ ᱯᱟᱸᱪᱥᱚ ᱴᱟᱠᱟ ᱪᱷᱚᱥᱚ ᱴᱟᱠᱟ ᱦᱟᱛᱟᱣᱟ᱾ ᱵᱚᱨᱥᱟ ᱨᱮ ᱫᱚ ᱟᱨᱚ ᱠᱚᱢ ᱵᱚᱨᱥᱟ ᱨᱮ ᱫᱚ ᱛᱤᱱᱥᱚ ᱴᱟᱠᱟ ᱜᱟᱱ ᱠᱚ ᱦᱟᱛᱟᱣ ᱛᱟᱢᱟ᱾
ᱵᱚᱨᱥᱟ ᱨᱮᱫᱚ ᱱᱤᱛᱚᱜ ᱫᱚ ᱫᱟᱜ ᱫᱚ ᱪᱮᱛᱟᱱᱚᱜᱼᱟ ᱛᱚ?
ᱦᱮᱸ ᱦᱮᱸ᱾ ᱟᱨ ᱫᱟᱜᱟᱭ ᱛᱚ ᱥᱮᱨᱢᱟ ᱫᱟᱜ ᱦᱮᱸ ᱥᱮᱨᱢᱟ ᱫᱟᱜ ᱮ ᱡᱟᱹᱲᱤᱭᱟ ᱚᱱᱟ ᱠᱷᱟᱹᱛᱤᱨ ᱛᱮ ᱛᱮ ᱟᱫᱚ ᱫᱟᱜ ᱦᱚᱸ ᱠᱚᱢ ᱞᱟᱜᱟᱼᱟ ᱚᱱᱟ ᱞᱟᱹᱜᱤᱫ ᱛᱮ, ᱠᱚᱢ ᱠᱚ ᱦᱟᱛᱟᱣᱟ᱾
ᱦᱩᱸ᱾
ᱫᱤᱭᱮ ᱟᱫᱚ ᱟᱯᱮ ᱫᱚ ᱪᱮᱫᱞᱮᱠᱟ ᱟᱹᱛᱩ ᱠᱷᱚᱡ ᱤᱭᱟᱹ ᱫᱚ ᱢᱟᱴᱷ ᱫᱚ ᱛᱱᱟᱹᱜ ᱥᱟᱺᱜᱤᱧᱼᱟ?
ᱟᱹᱰᱤ ᱵᱷᱤᱛᱤᱨ ᱨᱮ ᱨᱚᱲ ᱟᱸᱡᱚᱢ ᱵᱟᱝ ᱵᱩᱡᱷᱟᱹᱜ ᱠᱟᱱ ᱛᱟᱵᱤᱱᱟ ᱵᱷᱤᱛᱨᱤ ᱨᱮ?
ᱚᱻ ᱛᱟᱦᱟᱞᱮ ᱴᱟᱹᱣᱟᱨ ᱤᱭᱟᱹ᱾ ᱢᱮᱱᱫᱟᱹᱧ ᱤᱭᱟᱹ ᱟᱹᱛᱩ ᱴᱚᱞᱟ ᱫᱤᱥᱚᱢ ᱠᱷᱚᱡ ᱟᱨᱠᱤ ᱟᱯᱮᱭᱟᱜ ᱢᱟᱴᱷ ᱫᱚ ᱛᱤᱱᱟᱹᱜ ᱥᱟᱺᱜᱤᱧ ᱨᱮᱜᱮ ᱢᱮᱱᱟᱜᱼᱟ ᱥᱮ ᱟᱹᱛᱩ ᱯᱟᱥᱮ ᱨᱮᱜᱮ?
ᱢᱟᱴ ᱠᱚ?
ᱦᱮᱸ ᱦᱮᱸ᱾
ᱵᱟᱝ, ᱚᱸᱲᱟᱜ ᱟᱞᱮ ᱥᱩᱨ ᱥᱩᱨ ᱛᱮᱜᱮ ᱢᱮᱱᱟᱜᱼᱟ ᱜᱚᱴᱟ ᱚᱸᱲᱟᱜ ᱠᱷᱚᱡ ᱩᱰᱩᱠ ᱞᱟᱦᱟ ᱜᱮ ᱜᱚᱴᱟ ᱵᱟᱹᱫᱽ ᱦᱟᱱᱛᱮ ᱪᱟᱥᱚᱜ ᱡᱟᱭᱜᱟ ᱟᱞᱮᱥᱮᱫ ᱱᱚᱛᱮ ᱫᱚ ᱢᱟᱱᱮ ᱠᱷᱟᱹᱞᱤ ᱚᱱᱟᱜᱮ ᱪᱟᱥᱚᱜ ᱡᱟᱭᱜᱟ ᱠᱷᱮᱛ ᱠᱚᱜᱮ ᱦᱮᱱᱟᱜᱼᱟ ᱟᱨᱚ ᱵᱟᱹᱠᱤ ᱫᱚ ᱟᱨᱦᱚᱸ ᱪᱮᱫ ᱦᱚᱸ ᱵᱟᱹᱱᱩᱜᱼᱟ ᱚᱸᱰᱮ ᱫᱚ ᱵᱩᱨᱩ ᱠᱚ ᱜᱟᱡᱟᱲ ᱠᱚ
ᱚ᱾ ᱤᱧ ᱢᱮᱱᱫᱟ ᱥᱮ ᱵᱩᱨᱩ ᱫᱤᱥᱚᱢ ᱵᱩᱨᱩ ᱫᱤᱥᱚᱢ ᱥᱮᱫ ᱫᱚ ᱢᱤᱫ ᱛᱮᱜ ᱟᱹᱛᱩ ᱛᱟᱦᱮᱸᱱ ᱛᱟᱠᱚᱣᱟ ᱟᱨ ᱠᱷᱮᱛ ᱠᱷᱮᱛ ᱠᱚᱫᱚ ᱚᱱᱟ ᱫᱚ ᱥᱟᱺᱜᱤᱧ ᱥᱟᱺᱜᱤᱧ ᱛᱟᱦᱮᱸᱱ ᱛᱟᱠᱚᱣᱟ ᱛᱚ, ᱟᱞᱮᱥᱮᱫ ᱦᱚᱸ ᱚᱱᱠᱟᱜᱮ ᱟᱹᱛᱩ ᱢᱩᱪᱟᱹᱫ ᱨᱮᱜᱮ ᱤᱭᱟᱹ ᱫᱚ ᱵᱟᱹᱫᱽ ᱠᱚᱫᱚ ᱢᱮᱱᱟᱜᱼᱟ᱾ᱟᱨ ᱛᱟᱦᱟᱞᱮ ᱟᱯᱮ ᱫᱚ ᱚᱱᱟ ᱵᱤᱨ ᱠᱚᱨᱮᱱᱟᱜ ᱡᱟᱦᱟᱸᱱᱟᱜ ᱡᱤᱱᱤᱥ ᱡᱩᱫᱤ ᱡᱚᱢ ᱥᱟᱱᱟ ᱯᱮ ᱠᱷᱟᱡ ᱵᱤᱨ ᱠᱚᱨᱮ ᱡᱟᱦᱟᱸ ᱠᱚ ᱧᱟᱢᱚᱜᱼᱟ, ᱚᱱᱟ ᱠᱚᱫᱚ ᱚᱠᱟ ᱠᱷᱚᱡ ᱯᱮ ᱟᱹᱜᱩᱭ ᱜᱮᱭᱟ?
ᱠᱟ ᱵᱟᱝ ᱵᱩᱡᱷᱟᱹᱜ ᱠᱟᱱᱟ᱾
ᱢᱮᱱᱫᱟᱹᱧ ᱟᱨᱠᱤ ᱢᱮᱱᱫᱟᱹᱧ ᱵᱤ ᱟᱨᱠᱤ ᱟᱵᱚ ᱡᱮᱢᱚᱱ ᱱᱚᱜᱼᱚᱭ ᱵᱟᱦᱟ ᱦᱩᱭᱩᱜ ᱛᱟᱵᱚᱱ ᱜᱮᱭᱟ ᱛᱚ,
ᱦᱩᱸ᱾
ᱵᱟᱦᱟ ᱠᱚᱨᱮ ᱡᱟᱦᱟᱸ ᱵᱟᱦᱟ ᱟᱨᱠᱤ ᱤᱭᱟᱹ ᱥᱟᱨᱡᱚᱢ ᱵᱟᱦᱟ ᱟᱹᱜᱩ ᱦᱩᱭᱩᱜ ᱠᱤᱢᱵᱟ ᱥᱟᱨᱡᱚᱢ ᱥᱟᱠᱟᱢ ᱩᱱ ᱥᱩᱢᱟᱹᱭ ᱫᱚ ᱛᱟᱦᱞᱮ ᱚᱠᱟ ᱠᱷᱚᱱᱚᱡ ᱯᱮ ᱟᱹᱜᱩᱭ ᱜᱮᱭᱟ?
ᱟᱞᱮ ᱱᱚᱰᱮ ᱟᱛᱳ ᱠᱚᱨᱮ ᱦᱚᱸ ᱢᱮᱱᱟᱜ ᱜᱮᱭᱟ, ᱢᱤᱫ ᱵᱟᱨ ᱡᱮᱢᱚᱱ ᱟᱞᱮ ᱟᱹᱛᱩᱳ ᱨᱮᱫᱚ ᱵᱟᱹᱱᱩᱜᱼᱟ, ᱮᱴᱟᱜ ᱟᱹᱛᱩ ᱯᱟᱥᱮ ᱟᱛᱩᱨ ᱨᱮ ᱢᱮᱱᱟᱜᱼᱟ ᱥᱟᱨᱡᱚᱢ ᱫᱟᱨᱮ, ᱟᱨ ᱟᱞᱮ ᱢᱟᱱᱮ ᱟᱹᱰᱤ ᱞᱟᱹᱴᱩ ᱵᱤᱨ ᱫᱚ ᱵᱟᱝ ᱠᱟᱱᱟ ᱚᱱᱟ ᱫᱚ ᱥᱚᱨᱠᱟᱨ ᱨᱮᱭᱟᱜ ᱟᱱᱰᱟᱨ ᱨᱮ ᱢᱮᱱᱟᱜᱼᱟ ᱛᱚ ᱚᱱᱟ ᱵᱤᱨ ᱨᱮᱜᱮ ᱥᱟᱨᱡᱚᱢ ᱫᱟᱨᱮ ᱦᱮᱸᱱᱟᱜ ᱟᱭᱢᱟ ᱜᱮ ᱟᱫᱚ ᱚᱸᱰᱮ ᱠᱷᱚᱡ ᱜᱮᱞᱮ ᱛᱤᱭᱳᱜ ᱟᱹᱜᱩ ᱵᱟᱲᱟᱭᱟ᱾ ᱵᱟᱦᱟ ᱠᱩ ᱡᱮᱢᱚᱱ ᱵᱟᱦᱟ ᱨᱮᱵᱚᱱ ᱵᱟᱦᱟᱜᱼᱟ ᱩᱱ ᱡᱚᱠᱷᱚᱡ᱾
ᱦᱮᱸ ᱦᱮᱸ ᱦᱮᱸ᱾ ᱟᱞᱮ ᱫᱚ ᱢᱚᱴᱟ ᱢᱩᱴᱤ ᱟᱞᱮ ᱫᱚ ᱢᱚᱴᱟ ᱫᱚᱥ ᱯᱚᱱᱨᱚ ᱠᱤᱞᱳᱢᱤᱴᱟᱨ ᱪᱟᱞᱟᱜ ᱦᱩᱭᱩᱜᱼᱟ᱾
ᱦᱩᱸ ᱦᱩᱸ᱾
ᱫᱚᱥ ᱯᱚᱱᱨᱚ ᱠᱤᱞᱳᱢᱤᱴᱟᱨ ᱪᱟᱞᱟᱣ ᱠᱟᱛᱮᱫ ᱚᱱᱟ ᱫᱚ ᱢᱟᱱᱮ ᱚᱱᱟ ᱦᱚᱸ ᱵᱤᱥᱤ ᱫᱚ ᱵᱟᱹᱱᱩᱜ ᱠᱟᱫᱟ ᱫᱟᱨᱮ ᱫᱚ ᱢᱚᱴᱟ ᱢᱩᱴᱤ ᱫᱚᱥ ᱵᱟᱨᱚᱴᱤ ᱢᱮᱱᱟᱜᱼᱟ᱾ ᱢᱤᱜᱴᱮᱡ ᱵᱟᱜᱟᱱ ᱞᱮᱠᱟ ᱢᱮᱱᱟᱜᱼᱟ ᱚᱸᱰᱮᱠᱩ ᱨᱚᱦᱚᱭ ᱛᱟᱦᱮᱸ ᱠᱟᱱᱟ ᱞᱟᱦᱟᱛᱮ ᱯᱷᱚᱨᱮᱥᱴ ᱚᱯᱷᱤᱥ ᱛᱟᱦᱮᱸ ᱠᱟᱱᱟ᱾ ᱠᱮ ᱟᱫᱚ ᱚᱸᱰᱮ ᱜᱮ ᱚᱸᱰᱮ ᱠᱷᱚᱡ ᱜᱮ ᱠᱚ ᱟᱹᱜᱩᱭᱟ ᱮᱢᱱᱤ ᱵᱟᱦᱟ ᱛᱮᱫ ᱠᱚ ᱟᱹᱜᱩᱭᱟ ᱥᱟᱠᱟᱢ ᱠᱚᱫᱚ ᱵᱟᱠᱚ ᱵᱟᱢ ᱛᱤᱭᱳ ᱫᱟᱲᱮᱭᱟᱜᱼᱟ ᱩᱥᱩᱞ ᱜᱮᱭᱟ ᱛᱚ,
ᱦᱩᱸ ᱦᱩᱸ᱾
ᱟᱞᱮ ᱫᱚ ᱱᱚᱸᱰᱮ ᱫᱚ ᱵᱤᱨ ᱢᱮᱱᱟᱜ ᱜᱮᱭᱟ ᱱᱚᱸᱰᱮ ᱛᱷᱚᱲᱟ ᱟᱞᱮ ᱠᱷᱚᱡ ᱥᱜᱤᱧ ᱧᱚᱜ ᱜᱮᱭᱟ ᱵᱤᱨ, ᱟᱫᱚ ᱢᱮᱱᱟᱜᱼᱟ ᱵᱷᱟᱹᱞᱤ ᱜᱮ ᱢᱮᱱᱟᱜᱼᱟ ᱥᱟᱨᱡᱚᱢ ᱫᱟᱨᱮ ᱠᱚᱫᱚ ᱟᱫᱚ ᱥᱟᱺᱜᱤᱧ ᱧᱚᱜ ᱜᱮᱭᱟ ᱟᱞᱮ ᱦᱳᱜ ᱚᱱᱠᱟ ᱯᱟᱸᱪ ᱪᱷᱚ ᱠᱤᱞᱳᱢᱤᱴᱟᱨ ᱟᱞᱮ ᱫᱚ ᱦᱩᱭᱩᱜ ᱛᱟᱞᱮᱭᱟ᱾
ᱟᱨ ᱵᱤᱨ ᱡᱩᱫᱤ ᱦᱮᱸ ᱞᱟᱹᱴᱩ ᱵᱤᱨ ᱡᱩᱫᱤ ᱢᱮᱱᱟᱜ ᱠᱷᱟᱡ ᱛᱟᱦᱚᱞᱮ ᱟᱞᱮ ᱫᱚ ᱱᱚᱭ ᱢᱚᱴᱟ ᱢᱩᱴᱟ-ᱢᱩᱴᱤ ᱛᱤᱨᱤᱥ ᱠᱤᱞᱳᱢᱤᱴᱟᱨ ᱦᱮᱡ ᱦᱩᱭᱩᱜ ᱛᱟᱞᱮᱭᱟ ᱛᱤᱨᱤᱥ ᱠᱤᱞᱳᱢᱤᱴᱟᱨ ᱛᱟᱯᱚᱨ ᱚᱱᱟ ᱠᱷᱚᱡ ᱢᱚᱴᱟ-ᱢᱩᱴᱤ ᱢᱟᱨᱮ ᱡᱟᱭᱜᱟ ᱨᱮᱫᱚ ᱵᱤᱨ ᱫᱚ ᱢᱮᱱᱟᱜᱼᱟ ᱟᱫᱚ ᱟᱞᱮ ᱥᱮᱫ ᱫᱚ ᱯᱷᱟᱸᱠᱟ ᱜᱮᱭᱟ ᱜᱚᱴᱟᱜᱮ᱾
ᱦᱩᱸ᱾
ᱦᱮᱸ ᱦᱮᱸ
ᱛᱟᱦᱚᱞᱮ ᱤᱭᱟᱹ ᱛᱚᱵᱮ ᱪᱟᱥ ᱵᱟᱥ ᱦᱩᱲᱩ ᱨᱚᱦᱚᱭ ᱪᱷᱟᱲᱟ ᱟᱨ ᱪᱮᱫ ᱠᱚᱯᱮ ᱨᱚᱦᱚᱭ ᱜᱮᱭᱟ?
ᱱᱤᱛᱚᱜ ᱫᱚ ᱟᱨᱠᱩ ᱢᱮᱱᱟᱜ ᱠᱚᱣᱟ ᱡᱟᱦᱟᱸᱭ ᱫᱚ ᱟᱨᱚ ᱥᱚᱵᱡᱤ ᱠᱚ ᱪᱟᱥ ᱵᱟᱲᱟᱣ ᱠᱟᱜᱼᱟ ᱟᱨᱚᱸ ᱚᱠᱚᱭ ᱠᱚ ᱡᱮᱢᱚᱱ ᱯᱚᱴᱳᱞ
ᱦᱮᱸᱱᱟᱜᱼᱟ᱾
ᱠᱟᱨᱞᱟ
ᱦᱩᱸ
ᱯᱩᱨᱟᱹᱭ ᱠᱚ ᱠᱩᱢᱲᱟᱹ ᱠᱚ ᱠᱟᱱᱟ ᱠᱚ᱾
ᱦᱩᱸ
ᱢᱟᱹᱨᱤᱪ
ᱱᱚᱣᱟ ᱠᱚ ᱪᱟᱥ ᱵᱟᱲᱟᱭ ᱜᱮᱭᱟ ᱠᱚ᱾
ᱛᱟᱦᱞᱮ ᱟᱯᱮ ᱥᱮᱫ ᱫᱚ ᱵᱷᱟᱜᱤ ᱜᱮ ᱢᱮᱱᱫᱟᱹᱧ ᱟᱯᱮ ᱥᱮᱫ ᱫᱚ ᱵᱷᱟᱹᱜᱤ ᱜᱮ ᱥᱚᱵᱡᱤ ᱪᱟᱥ᱾ ᱦᱩᱸ
ᱟ. ᱠᱷᱨᱤᱧ ᱠᱚᱦᱚᱸ ᱟᱨ ᱵᱤᱥᱤᱨ ᱵᱷᱟᱜᱽ ᱦᱚᱲ ᱫᱚ ᱢᱟᱱᱮ᱾ ᱵᱟᱹᱲᱛᱤ ᱫᱚ ᱱᱚᱛᱮ ᱫᱟᱜ ᱛᱷᱚᱲᱟ᱾ ᱴᱟᱱ ᱧᱚᱜ ᱜᱮᱛᱮ ᱢᱟᱱᱮ ᱥᱮᱨᱚᱠᱚᱢ ᱫᱚ ᱵᱟᱠᱚ ᱨᱚᱦᱚᱭᱼᱟ᱾ ᱚᱠᱚᱭ ᱠᱚ ᱚᱲᱟᱜ ᱠᱚᱨᱮ ᱢᱤᱱᱤ ᱢᱟᱨᱥᱟᱞ ᱠᱚ ᱢᱮᱱᱟᱜ ᱛᱟᱠᱚᱣᱟ ᱩᱱᱠᱩ ᱫᱚ ᱥᱟᱸᱜᱮ ᱧᱚᱜ ᱠᱚ ᱪᱟᱥᱼᱟ ᱞᱟᱦᱟ ᱧᱚᱜ ᱠᱷᱚᱪ᱾
ᱚᱸ
ᱚᱠᱚ ᱢᱤᱱᱤ ᱢᱟᱨᱥᱟᱞ ᱦᱮᱱᱟᱜ ᱛᱟᱠᱚᱣᱟ ᱟᱨ ᱚᱠᱚᱭ ᱫᱚ ᱱᱚᱣᱟ ᱥᱮᱨᱢᱟ ᱫᱟᱜ ᱛᱮ᱾ ᱪᱟᱥᱼᱟ ᱡᱮᱢᱚᱱ ᱩᱥᱟᱹᱨᱟᱛᱮ ᱦᱩᱭᱩᱜ ᱚᱱᱟ ᱠᱚ᱾
ᱚᱸ ᱟ ᱵᱟᱹᱲᱜᱤ ᱠᱚᱨᱮ ᱠᱚ ᱪᱟᱥ ᱜᱮᱭᱟ ᱥᱮ ᱵᱟᱝ ᱟᱯᱮ ᱥᱮᱫ᱾
ᱦᱮᱸ
ᱵᱟᱲᱜᱤ ᱠᱚᱨᱮ ᱢᱟᱱᱮ ᱚᱲᱟᱜ ᱵᱟᱲᱜᱤ ᱠᱚᱨᱮ ᱪᱟᱥᱵᱟᱥ᱾ ᱴᱷᱤᱠ ᱜᱮᱭᱟ ᱥᱮ ᱵᱟᱝ ᱛᱷᱚᱲᱟ ᱟᱨᱠᱤ ᱚᱲᱟᱜ᱾
ᱵᱟᱲᱜᱤ ᱠᱚᱨᱮ᱾ ᱵᱟᱲᱜᱮ ᱠᱚᱨᱮ ᱜᱮ᱾
ᱚ
ᱚᱱᱠᱟ ᱚᱲᱟᱜ ᱞᱟᱛᱟᱨ ᱥᱮ ᱚᱲᱟᱜ ᱚᱱᱠᱟ ᱤᱭᱟᱹ ᱧᱚᱜ ᱛᱮ ᱢᱮᱱᱟᱜᱼᱟ ᱵᱟᱲᱜᱤ᱾ ᱠᱚ ᱢᱮᱱᱟᱜ ᱜᱮᱭᱟ ᱚᱲᱟᱜ ᱟᱥᱮ ᱯᱟᱥᱮ ᱛᱮ ᱛᱚ ᱚᱱᱟ ᱠᱚ ᱵᱟᱲᱜᱮ ᱠᱚᱨᱮ ᱜᱮ᱾
ᱦᱮᱸ
ᱟᱨ ᱥᱮᱨᱚᱠᱚᱢ ᱚᱱᱟ ᱠᱚ ᱡᱟᱭᱜᱟ ᱨᱮᱫᱚ ᱢᱟᱱᱮ ᱦᱩᱲᱩ ᱠᱚᱦᱚᱸ ᱵᱟᱝ ᱦᱩᱭᱩᱜᱼᱟ ᱛᱚ᱾
ᱦᱮᱸ
ᱟᱫᱚ ᱚᱱᱟ ᱫᱟᱜ ᱦᱚᱸ ᱫᱟᱜ᱾ ᱦᱚᱸ ᱢᱟᱱᱮ ᱥᱮᱨᱚᱠᱚᱢ ᱵᱚᱨᱥᱟ ᱫᱤᱱ ᱵᱟᱝ ᱵᱟᱝ ᱛᱟᱦᱮᱱᱟ ᱫᱟᱜ ᱠᱚᱦᱚᱸ ᱛᱚ ᱚᱱᱟ᱾ ᱚᱱᱟ ᱠᱚᱛᱮ ᱥᱚᱵᱡᱤ ᱠᱚ ᱪᱟᱥᱼᱟ ᱚᱱᱟ ᱠᱚ ᱟᱨ ᱦᱩᱲᱩ ᱧᱚᱜ ᱪᱟᱥ ᱞᱮᱠᱟ ᱫᱚ᱾ ᱛᱷᱚᱲᱟᱜᱟᱱ ᱚᱠᱟ ᱠᱚᱫᱚ ᱢᱚᱡᱽ ᱧᱚᱜ ᱦᱟᱥᱟ ᱠᱟᱱ᱾
ᱟᱨ ᱢᱟᱱᱮ ᱯᱤᱰᱷᱟᱹ ᱠᱚ ᱟᱫᱚᱢ ᱟᱫᱚᱢ ᱡᱮᱢᱚᱱ᱾ ᱦᱩᱸ ᱯᱤᱰᱷᱟᱹ ᱦᱚᱸ ᱟᱹᱰᱤ ᱩᱥᱩᱞᱼ ᱩᱥᱩᱞ ᱟᱨ᱾
ᱦᱮᱸ ᱦᱮᱸ ᱦᱮᱸ
ᱟᱨ ᱜᱩᱰᱩ ᱠᱚᱦᱚᱸ ᱠᱚ ᱜᱮᱞᱮᱡᱟ ᱟᱨᱦᱚᱸ ᱠᱚ ᱵᱷᱩᱜᱟᱹᱜ ᱛᱟᱦᱮᱱᱟ ᱞᱟᱹᱴᱩ ᱛᱚ ᱚᱱᱟ ᱠᱚ ᱡᱟᱭᱜᱟ ᱨᱮᱫᱚ ᱦᱩᱲᱩ ᱪᱟᱥ ᱫᱚ ᱵᱟᱝ ᱜᱟᱱᱚᱜᱼᱟ᱾
ᱛᱚ ᱚᱱᱟ ᱠᱚ ᱡᱟᱭᱜᱟᱮ ᱥᱚᱵᱡᱤ ᱠᱚ ᱪᱟᱥᱟ ᱫᱟᱜ ᱦᱚᱸ᱾ ᱵᱟᱠᱷᱟᱡ ᱵᱟᱝ ᱭᱟ ᱟᱨ ᱡᱟᱹᱥᱛᱤ ᱫᱟᱜ ᱞᱮᱠᱟ ᱢᱟ ᱥᱚᱵᱽᱡᱤ ᱦᱚᱸᱠᱚᱪᱚᱜᱼᱟ ᱛᱚ᱾
ᱦᱮᱸ ᱫᱟᱜ ᱦᱚᱸ ᱩᱱᱤ ᱫᱚ ᱵᱟᱝ ᱛᱟᱦᱮᱱᱟ ᱵᱟᱝ ᱛᱚᱵᱟᱜᱼᱟ ᱥᱮ᱾ ᱫᱟᱜᱽ ᱦᱚᱸ ᱠᱚᱢ ᱧᱚᱜ ᱞᱟᱜᱼᱟ ᱛᱚ ᱥᱚᱵᱽᱡᱤ ᱫᱚ ᱟᱫᱚ ᱫᱟᱜᱽ ᱦᱚᱸ ᱥᱚᱸᱜᱮ ᱥᱚᱸᱜᱮ ᱟᱭᱢᱟ ᱫᱟᱜᱽ ᱛᱟᱦᱮᱸ ᱞᱮᱱ ᱠᱷᱟᱭ ᱦᱚᱸ ᱚᱱᱟᱦᱚᱸ ᱥᱚᱵᱽᱡᱤ ᱱᱚᱥᱴᱚᱜᱼᱟ᱾ ᱱᱮᱛᱟᱨ ᱫᱚ ᱫᱟᱜᱽ ᱫᱤᱱ ᱠᱟᱱᱟ ᱛᱚ ᱟᱵᱟᱨ ᱡᱩᱫᱤ ᱫᱟᱜᱽ ᱡᱩᱫᱤ ᱟᱴᱠᱟᱣ ᱛᱟᱦᱮᱸᱱ ᱠᱷᱟᱭ ᱦᱚᱸ ᱟᱵᱟᱨ ᱚᱥᱩᱵᱤᱫᱷᱟ᱾ ᱟᱞᱮᱥᱮᱜ ᱦᱚᱸᱠᱚ ᱪᱟᱥ ᱜᱮᱭᱟ ᱚᱱᱠᱟ ᱡᱟᱦᱟᱸ ᱩᱥᱩᱞ ᱠᱷᱮᱛ ᱢᱮᱱᱟᱜᱼᱟ ᱚᱱᱟ ᱠᱚ ᱥᱚᱵᱽᱡᱤ ᱠᱚᱠᱚ ᱪᱟᱥᱟ ᱡᱮᱢᱚᱱ ᱱᱤᱛᱚᱜ ᱥᱚᱥᱟ ᱠᱚ ᱠᱚ ᱨᱚᱦᱚᱭ ᱠᱟᱫᱟ ᱥᱚᱥᱟ ᱠᱚ ᱠᱚᱨᱞᱟ ᱢᱮᱱᱟᱜᱼᱟ᱾ ᱟᱫᱚ ᱟᱞᱮ ᱥᱮᱫ ᱫᱚ ᱟᱵᱟᱨ ᱱᱤᱭᱟᱹ ᱯᱚᱨ ᱦᱟᱸᱜ ᱟᱹᱞᱩ ᱠᱚ ᱨᱚᱦᱚᱭ ᱛᱚ ᱟᱫᱚ ᱚᱱᱟ ᱞᱟᱹᱜᱤᱫ ᱛᱮ ᱱᱤᱛᱚᱜ ᱫᱚ ᱟᱹᱰᱤ ᱠᱚᱢ ᱜᱮ ᱥᱚᱵᱽᱡᱤ ᱫᱚ ᱢᱮᱱᱟᱜᱼᱟ ᱡᱚᱛᱚ ᱦᱚᱲ ᱜᱮ ᱦᱩᱲᱩ ᱠᱚ ᱨᱚᱦᱚᱭᱟ᱾ ᱟᱫᱚ ᱦᱩᱲᱩ ᱜᱮᱫ ᱠᱟᱛᱮᱜ ᱜᱮ ᱦᱟᱸᱜ ᱟᱞᱩ ᱠᱚ ᱨᱚᱦᱚᱭᱟ᱾
ᱦᱩᱸ ᱟᱨ ᱚᱱᱟ ᱯᱟᱴ ᱠᱚ ᱡᱮᱢᱚᱱ ᱵᱟᱠᱚ ᱪᱟᱥ ᱵᱟᱲᱟᱭᱟ ᱯᱟᱴ? ᱟᱨ ᱤᱭᱟᱹ ᱡᱚᱸᱰᱨᱟ ᱠᱚ,
ᱦᱮᱸ ᱯᱟᱴ ᱡᱚᱱᱰᱨᱟ ᱟᱞᱮᱥᱮᱜ ᱫᱚ ᱵᱟᱠᱚ ᱪᱟᱥ ᱜᱮᱭᱟ᱾ ᱟᱞᱮᱥᱮᱜ ᱫᱚ
ᱦᱩᱸ
ᱟᱞᱮ ᱥᱮᱜ ᱫᱚ ᱦᱩᱲᱩ ᱜᱮ ᱟᱨ ᱥᱚᱵᱽᱡᱤ ᱜᱮᱠᱚ ᱪᱟᱥᱟ᱾
ᱦᱩᱸᱻ
ᱪᱟᱥ ᱠᱷᱟᱭ ᱠᱚ ᱟᱨ ᱚᱱᱟ ᱢᱤᱜᱴᱮᱡ ᱯᱟᱴ ᱟᱲᱟᱜ ᱟᱢ ᱟᱸᱡᱚᱢ ᱵᱟᱲᱟᱣ ᱠᱟᱫᱟ ᱟᱲᱟᱜ ᱠᱟᱱᱟ ᱢᱤᱜᱴᱮᱡ ᱚᱱᱟ ᱫᱚ ᱦᱚᱯᱚᱱ ᱦᱚᱯᱚᱱ ᱜᱮ ᱫᱟᱹᱨᱤᱜᱼᱟ ᱯᱟᱴ ᱟᱲᱟᱜ ᱯᱟᱴ ᱟᱲᱟᱜ᱾
ᱦᱳᱭ ᱦᱳᱭ ᱚᱱᱟ ᱠᱚ,
ᱟᱨ ᱢᱤᱜᱴᱮᱡ ᱫᱚ ᱯᱟᱴ ᱢᱮᱱᱟᱜᱼᱟ ᱚᱱᱟ ᱫᱚ ᱫᱟᱹᱨᱤ ᱟᱱᱮ ᱞᱟᱹᱴᱩ ᱞᱟᱹᱴᱩ ᱤᱭᱟᱹᱼᱟ᱾ ᱫᱟᱹᱦᱤᱜᱼᱟ ᱟᱨ ᱢᱤᱜᱴᱮᱡ ᱫᱚ ᱟᱲᱟᱜ ᱠᱟᱱᱟᱫᱚ ᱚᱱᱟ ᱯᱟᱴ ᱟᱲᱟᱜ ᱫᱚᱠᱚ ᱪᱟᱥ ᱜᱮᱭᱟ ᱟᱠᱷᱨᱤᱧ ᱞᱟᱹᱜᱤᱜ ᱛᱮ ᱡᱚᱢ ᱞᱟᱹᱜᱤᱜ ᱛᱮ,
ᱦᱩᱸ ᱦᱩᱸ
ᱦᱩᱸ ᱦᱩᱸ᱾ ᱟᱨ ᱛᱟᱦᱚᱞᱮ ᱫᱟᱜᱽ ᱫᱟᱭ ᱥᱮ ᱵᱟᱝ ᱱᱤᱛᱚᱜ ᱫᱚ?
ᱱᱤᱛᱚᱜ ᱫᱚ ᱱᱚᱛᱮ ᱫᱚ ᱵᱟᱭ ᱫᱟᱜᱽ ᱜᱚᱝᱠᱮ ᱱᱚᱛᱮ ᱫᱚᱭ ᱥᱤᱛᱩᱝ ᱠᱟᱜᱼᱟᱭ᱾
ᱦᱩᱸ ᱦᱚᱭᱫᱟᱭ ᱥᱮ ᱟᱹᱰᱤ ᱟᱸᱴ ᱥᱮ ᱦᱚᱭ ᱟᱸᱡᱚᱢᱚᱜ ᱠᱟᱱᱟ᱾
ᱦᱩᱸ ᱚᱱᱛᱮ ᱫᱟᱜᱽ ᱫᱚ ᱪᱮᱜ ᱞᱮᱠᱟ ᱫᱟᱜᱽ ᱫᱟᱭ?
ᱱᱤᱛᱚᱜ ᱫᱚ ᱵᱟᱭ ᱫᱟᱜᱽ ᱫᱟ ᱦᱚᱞᱟ ᱢᱟᱸᱫᱷᱮᱨ ᱠᱷᱚᱭ ᱟᱸ ᱛᱮᱦᱤᱧ ᱫᱚ ᱵᱟᱭ ᱫᱟᱜᱽ ᱫᱟ ᱮᱢᱱᱮ ᱥᱤᱛᱩᱝ ᱠᱟᱫᱟᱭ ᱦᱚᱸᱜᱼᱚᱭ ᱦᱚᱞᱟᱱᱚᱜ ᱡᱟᱜᱮ ᱫᱟᱜᱽ ᱵᱟᱲᱟ ᱠᱮᱫᱟ᱾
ᱦᱩᱸ,
ᱦᱩᱸ ᱦᱟᱸ ᱛᱮᱦᱤᱧ ᱫᱚ ᱫᱟᱜᱽ ᱫᱚ ᱵᱟᱱᱩᱜ
ᱦᱩᱸ
ᱴᱷᱤᱠ ᱜᱮᱭᱟ ᱛᱟᱦᱚᱞᱮ ᱜᱚᱝᱠᱮ,
ᱴᱷᱤᱠ ᱜᱮᱭᱟ᱾